ᱜᱚᱝᱠᱮ ᱡᱚᱦᱟᱨ ᱜᱮ
ᱦᱳᱭ ᱡᱚᱦᱟᱨ ᱜᱮ ᱜᱚᱝᱠᱮ
ᱦᱮᱸ ᱥᱟᱹᱜᱩᱱ ᱱᱤᱫᱟᱹ
ᱥᱟᱹᱜᱩᱱ ᱧᱤᱫᱟᱹ ᱦᱳᱭ ᱜᱚᱝᱠᱮ
ᱛᱳ ᱜᱚᱝᱠᱮ ᱵᱮᱥ ᱵᱟᱲᱟ ᱜᱮᱭᱟᱢ
ᱦᱳᱭ ᱵᱮᱥ ᱵᱟᱲᱟᱜ ᱜᱮ ᱜᱚᱝᱠᱮ ᱟᱢᱜᱮ ᱪᱮᱫ ᱞᱮᱠᱟ ᱢᱮᱱᱟᱢᱟ
ᱦᱳᱭ ᱜᱚᱝᱠᱮ ᱤᱧ ᱦᱟᱸᱱᱟᱜ ᱟᱯᱟᱛᱚᱛᱚ ᱟᱯᱮ ᱠᱚᱣᱟᱜ ᱫᱟᱭᱟ ᱫᱩᱞᱟᱹᱲ ᱛᱮ ᱵᱮᱥ ᱜᱮ ᱢᱤᱱᱟᱹᱧᱟ ᱱᱟᱦᱟᱜ
ᱜᱚᱝᱠᱮ ᱟᱫᱚ ᱟᱞᱮ ᱠᱚᱣᱟᱜ ᱫᱟᱭᱟ ᱫᱩᱞᱟᱹᱲ ᱛᱮᱜᱮ ᱥᱮ ᱪᱟᱸᱫ ᱵᱚᱸᱜᱟ ᱦᱚᱸ ᱫᱟᱭᱟ ᱫᱩᱞᱟᱹᱲ ᱫᱚ ᱢᱮᱱᱟᱜ ᱛᱟᱭ ᱜᱮᱭᱟ
ᱩᱱᱤᱭᱟᱜ ᱢᱟ ᱢᱮᱱᱟᱜ ᱜᱮᱭᱟ ᱟᱫᱚ ᱩᱱᱤᱭᱟᱜ ᱫᱚ ᱥᱚᱵ ᱥᱚᱢᱚᱭ ᱛᱟᱦᱮᱱ ᱜᱮᱭᱟ ᱟᱫᱚ ᱚᱱᱟ ᱥᱟᱶᱛᱮ ᱟᱵᱚ ᱢᱟᱹᱱᱢᱤᱭᱟᱜ ᱡᱩᱫᱤ ᱫᱟᱭᱟᱜ ᱫᱩᱞᱟᱹᱲ ᱵᱟᱝ ᱛᱟᱦᱮᱱ ᱛᱟᱵᱚᱱᱟ ᱮᱱᱠᱷᱟᱱ ᱫᱚ ᱪᱤᱠᱟᱹᱛᱮ ᱢᱚᱸᱡᱽ ᱵᱚᱱ ᱛᱟᱦᱮᱱᱟ
ᱚᱱᱟ ᱦᱚᱸ ᱟᱹᱰᱤ ᱴᱷᱤᱠ ᱠᱟᱛᱷᱟ ᱜᱮ ᱢᱮᱱᱠᱷᱟᱱ ᱜᱚᱝᱠᱮ ᱱᱤᱛᱚᱜ ᱚᱠᱛᱚ ᱨᱮ ᱧᱮᱞᱚᱜᱚᱜ ᱠᱟᱱᱟ ᱡᱮ ᱢᱟᱹᱱᱢᱤᱭᱟᱜ ᱢᱟᱹᱱᱢᱤ ᱪᱮᱛᱟᱱ ᱨᱮ ᱫᱟᱭᱟ ᱫᱩᱞᱟᱹᱲ ᱜᱮ ᱵᱟᱝ ᱠᱚ ᱫᱮᱠᱷᱟᱣᱮᱜ ᱠᱟᱱᱟ
ᱦᱳᱭ ᱜᱚᱝᱠᱮ ᱟᱹᱰᱤ ᱮᱠᱟᱞ ᱜᱮ ᱠᱟᱛᱷᱟᱢ ᱨᱚᱲ ᱠᱮᱭᱟ ᱪᱮᱫᱟᱜ ᱥᱮ ᱢᱤᱫᱴᱟᱝ ᱚᱲᱟᱜ ᱟᱨ ᱢᱤᱫᱴᱟᱝ ᱚᱲᱟᱜ ᱨᱮᱭᱟᱜ ᱵᱤᱨᱚᱫᱷᱤ ᱦᱤᱥᱟᱹᱞᱤ ᱵᱮᱯᱟᱨ ᱛᱟᱦᱮᱱ ᱠᱟᱱᱟ ᱧᱮᱞᱚᱜᱚᱜ ᱠᱟᱱᱟ ᱪᱮᱫᱠᱟ ᱞᱮᱠᱟ ᱡᱮᱢᱚᱱ ᱟᱞᱮ ᱯᱟᱥᱮᱨ ᱚᱲᱟᱜ ᱨᱮᱜᱮ ᱦᱮᱸ ᱢᱤᱫᱴᱟᱱ ᱫᱟᱨᱮᱞᱮ ᱨᱚᱦᱚᱭᱮᱫ ᱠᱟᱱ ᱛᱟᱦᱮᱱᱟ ᱟᱫᱚ ᱚᱱᱟ ᱫᱚ ᱦᱚᱭᱳᱜ ᱠᱟᱱᱟ ᱠᱟᱞᱞᱟ ᱫᱟᱨᱮ ᱟᱫᱚ ᱱᱟᱹᱲᱤ ᱠᱟᱹᱴᱤᱡ ᱮᱴᱟᱜ ᱥᱮᱡ ᱠᱟᱹᱴᱤᱡ ᱪᱟᱞᱟᱣ ᱜᱚᱫ ᱮᱱᱟ ᱯᱨᱚᱠᱤᱛᱤ ᱨᱮᱱᱟᱜ ᱡᱤᱱᱤᱥ ᱟᱨ ᱱᱟᱹᱲᱤ ᱦᱟᱱᱛᱮ ᱱᱟᱛᱮ ᱪᱟᱞᱟᱜ ᱜᱮᱭᱟ ᱚᱱᱟ ᱫᱚ ᱟᱨ ᱠᱟᱞᱟᱨᱮ ᱛᱤᱱᱟᱹᱜ ᱵᱚᱱ ᱱᱟᱹᱲᱮ ᱠᱟᱱᱛᱮ
ᱟᱫᱚ ᱚᱱᱟ ᱤᱭᱟᱹ
ᱟᱫᱚ, ᱟᱫᱚ ᱚᱱᱟ ᱛᱮᱜᱮ ᱫᱚᱢᱮ ᱮᱜᱮᱨ ᱠᱟᱹᱣᱡᱟᱹ ᱠᱷᱟᱹᱯᱟᱹᱨᱤ
ᱟᱪᱪᱷᱟ
ᱛᱟᱞᱦᱮ ᱜᱚᱝᱠᱮ ᱢᱟᱥᱮ ᱪᱮᱫ ᱞᱮᱠᱟ ᱢᱟᱱᱚᱵᱤᱠᱚᱛᱟ ᱠᱚ ᱪᱮᱫ ᱞᱮᱠᱟ ᱠᱟᱱᱟ
ᱚᱱᱟ ᱜᱮᱛᱚ ᱜᱚᱝᱠᱮ ᱧᱮᱞᱚᱜᱚᱜ ᱠᱟᱱᱟ ᱯᱳᱭᱞ ᱚᱱᱟ ᱚᱱᱟ ᱞᱚᱜᱽᱱᱚ ᱢᱟ ᱮᱴᱟᱜ ᱨᱚᱠᱚᱢ ᱡᱮ ᱱᱤᱡᱮᱨᱟᱜ ᱡᱟᱭᱜᱟ ᱠᱷᱚᱱ ᱮᱴᱟᱜ ᱡᱟᱭᱜᱟ ᱨᱮ ᱢᱤᱫᱴᱮᱱ ᱱᱟᱹᱲᱤ ᱥᱮᱱᱚᱜ ᱠᱟᱱᱛᱮ ᱚᱱᱟ ᱫᱚ ᱦᱳᱭᱛᱳ ᱦᱩᱭᱩᱜ ᱠᱟᱱ
ᱦᱮᱸ ᱚᱱᱟ ᱫᱚ ᱢᱤᱫᱴᱟᱱ ᱥᱟᱢᱟᱱ ᱢᱤᱫᱴᱟᱝ ᱱᱟᱹᱲᱤ ᱠᱟᱱᱟ ᱚᱱᱟ ᱫᱚ ᱛᱤᱱ ᱫᱤᱱ ᱛᱟᱦᱮᱱᱟ ᱡᱳᱨ ᱵᱟᱨ ᱢᱟᱥ ᱛᱟᱦᱮᱱᱟ ᱯᱮ ᱢᱟᱥ ᱵᱮᱥᱤ ᱵᱟᱝ ᱛᱟᱦᱮᱱᱟ ᱟᱫᱚ ᱜᱚᱝᱠᱮ ᱦᱮᱸ, ᱟᱨ ᱠᱟᱹᱴᱤᱡ ᱞᱟᱹᱭ ᱡᱩᱴᱩᱡᱼᱟᱜ ᱚᱱᱟ ᱚᱲᱟᱜ ᱨᱮᱛᱚ ᱵᱟᱝ ᱟᱡᱦᱚᱸ ᱚᱱᱟ ᱚᱯᱚᱡᱤᱴ ᱥᱟᱭᱤᱰ ᱨᱮᱜᱮ ᱟᱡᱦᱚᱸ ᱵᱟᱲᱜᱮ ᱜᱮᱭ ᱛᱮᱭᱟᱨ ᱟᱠᱟᱫᱟᱟᱭ ᱡᱷᱟᱹᱱᱴᱤ ᱛᱮ ᱟᱥᱮᱫ ᱟᱠᱟᱫᱟᱭ ᱚᱱᱟ ᱡᱷᱟᱹᱱᱴᱤ ᱟᱫᱚ ᱱᱟᱲᱤ ᱠᱚᱫᱚ ᱚᱱᱟ ᱠᱷᱚᱡ ᱡᱟᱦᱟᱸᱨᱮ ᱡᱷᱟᱹᱱᱴᱤ ᱠᱚ ᱛᱟᱦᱮᱱᱟ ᱚᱱᱛᱮ ᱜᱮ ᱪᱟᱞᱟᱜ ᱜᱮᱭᱟ ᱛᱚ
ᱦᱳᱭ ᱚᱱᱟ ᱫᱚ ᱵᱟᱵᱚ ᱟᱴᱚᱠ ᱫᱟᱲᱮᱟᱭᱼᱟ ᱱᱟᱭᱨᱮ ᱛᱟᱦᱮᱱ ᱠᱷᱟᱡ ᱫᱚ ᱵᱟᱝ ᱥᱮ
ᱦᱮᱸ ᱦᱮᱸ ᱟᱫᱚ ᱢᱟᱥᱮ ᱚᱱᱟ ᱠᱷᱟᱛᱤᱨ ᱦᱚᱲᱮ ᱮᱜᱮᱨ ᱢᱮᱭᱟ ᱛᱟᱞᱦᱮ ᱦᱩᱸ ᱜᱚᱝᱠᱮᱢ ᱵᱩᱡᱷᱟᱹᱣᱮᱜ ᱜᱮᱭᱟ ᱪᱮᱫᱠᱟ ᱞᱮᱠᱟ ᱟᱵᱚ ᱱᱤᱛᱚᱜ ᱢᱮᱱᱟᱜ ᱵᱚᱱᱟ
ᱡᱮᱢᱟ ᱜᱚᱢᱠᱮ ᱚᱝᱠᱟ ᱟᱹᱰᱤᱜᱟᱱ ᱚᱝᱠᱟ ᱚᱲᱟᱜ ᱨᱮᱜᱮ ᱧᱮᱞ ᱟᱠᱟᱱᱟ
ᱦᱩᱸ
ᱵᱟᱝᱢᱟ ᱡᱟᱦᱟᱸ ᱫᱚ ᱟᱹᱠᱤᱱ ᱢᱤᱫ ᱞᱟᱡ ᱨᱮᱱ ᱵᱚᱭᱦᱟ ᱡᱟᱦᱟᱸᱭ ᱢᱮᱱᱟᱜ ᱠᱟᱜ ᱠᱤᱱᱟᱹ ᱩᱱᱠᱤᱱ ᱦᱚᱸ ᱧᱮᱞ ᱠᱟᱱᱟ ᱡᱮ ᱵᱟᱝᱢᱟ ᱢᱤᱫ ᱠᱟᱹᱴᱤᱡ ᱦᱟᱥᱟ ᱡᱟᱭᱜᱟ ᱠᱷᱟᱹᱛᱤᱨ ᱛᱮ ᱟᱹᱰᱤ ᱠᱤᱱ ᱛᱟᱯᱟᱢ ᱠᱷᱟᱹᱯ ᱯᱟᱹᱨᱤᱜ ᱠᱟᱱ ᱜᱮᱭᱟ ᱛᱚ ᱡᱟᱦᱟᱸ ᱟᱢ ᱡᱟᱦᱟᱸᱱᱟᱜ ᱟᱵᱚᱣᱟᱜ ᱡᱟᱦᱟᱸ ᱢᱟᱱᱣᱟ ᱡᱟᱦᱟᱸ ᱢᱤᱫᱴᱮᱱ ᱢᱟᱱᱚᱵᱤᱠᱚᱛᱟ ᱡᱮ ᱚᱠᱟᱮᱠᱟᱢ ᱛᱮᱦᱮᱱᱟ ᱥᱮ ᱦᱚᱨ ᱜᱚᱲᱚ ᱜᱚᱯᱚᱲᱚ ᱠᱟᱛᱮ ᱛᱟᱦᱮᱸ ᱚᱱᱟᱦᱚᱸ ᱧᱮᱞᱚᱜ ᱠᱟᱱᱟ ᱵᱚᱭᱦᱟ ᱫᱩᱞᱟᱹᱲ ᱨᱮᱦᱚᱸ ᱚᱱᱟ ᱵᱟᱹᱱᱩᱜ ᱟᱠᱟ ᱥᱮ ᱵᱚᱭᱦᱟ ᱥᱟᱹᱜᱟᱹᱭ ᱨᱮᱦᱚᱸ ᱚᱱᱟ ᱵᱟᱝ ᱧᱮᱞᱚᱜᱚᱜ ᱠᱟᱱᱟ
ᱦᱳᱭ ᱜᱚᱝᱠᱮ ᱟᱹᱰᱤ ᱮᱠᱟᱞ ᱡᱚᱛᱷᱟᱛ ᱠᱟᱛᱷᱟ ᱜᱮᱢ ᱞᱟᱹᱭ ᱠᱮᱜᱼᱟ ᱡᱟᱦᱟᱸ ᱱᱤᱛᱚᱜ ᱫᱚ ᱮᱸᱜ ᱯᱨᱚᱛᱛᱮᱠᱴᱤ ᱜᱷᱟᱨᱚᱸᱧᱡᱽ ᱨᱮ ᱧᱮᱞᱚᱜᱚᱜ ᱠᱟᱱᱟ ᱚᱱᱟ ᱟᱫᱚ ᱦᱟᱸᱜ ᱜᱚᱝᱠᱮ, ᱱᱚ ᱛᱟᱜ ᱢᱤᱫᱴᱟᱝ ᱚᱱᱚᱞᱤᱭᱟᱹ ᱢᱤᱫᱴᱟᱝ ᱵᱳ ᱵᱳᱭᱮ ᱚᱞ ᱠᱟᱜ ᱛᱮᱦᱮᱱᱟ ᱵᱳᱭ ᱫᱚ ᱵᱟᱝ ᱢᱤᱫᱴᱟᱝ ᱚᱝᱠᱟ ᱜᱭᱟᱱ ᱠᱟᱱᱟ ᱡᱟᱦᱟᱢ ᱞᱟᱹᱭ ᱠᱮᱜ-ᱟ ᱥᱮ ᱡᱟᱦᱟᱢ ᱞᱟᱹᱭ ᱠᱮᱫᱟ ᱮᱸᱜ ᱦᱟᱥᱟ ᱨᱮᱱᱟᱜ ᱠᱟᱛᱷᱟ ᱡᱟᱦᱟᱸ ᱞᱮᱠᱟᱛᱮ ᱨᱟᱠᱟᱵᱱᱟ
ᱦᱳᱭ
ᱟᱫᱚ ᱩᱱᱤᱭ ᱚᱞ ᱟᱠᱟᱫ ᱛᱟᱦᱮᱱᱟᱭ ᱢᱤᱫ ᱵᱤᱜᱷᱟᱹ ᱦᱟᱥᱟ ᱟᱫᱚ ᱵᱟᱯᱞᱟᱜ ᱠᱟᱱᱟ ᱠᱚ ᱜᱤᱫᱽᱨᱟᱹ ᱠᱚ ᱵᱟᱹᱲᱛᱤᱜ ᱠᱟᱱᱟ ᱠᱚ ᱟᱫᱚ ᱢᱮᱱᱠᱷᱟᱱ ᱟᱫᱚ ᱚᱝᱠᱟᱜᱮ ᱦᱟᱥᱟ ᱠᱚᱠᱚ ᱦᱟᱹᱴᱤᱧ ᱤᱫᱤᱭᱮᱫᱟ ᱟᱫᱚ ᱢᱩᱪᱟᱹᱫ ᱨᱮ ᱧᱮᱞᱚᱜᱚᱜ ᱠᱟᱱᱟ ᱵᱟᱝᱢᱟ ᱟᱲᱮ ᱠᱚ ᱛᱮᱭᱟᱨᱟ ᱚᱱᱟ ᱨᱮᱱᱟᱝ ᱟᱱᱮ ᱡᱟᱲᱮ ᱠᱚ ᱵᱮᱱᱟᱣᱟ ᱚᱱᱟ ᱨᱮᱱᱟᱝ ᱡᱟᱭᱜᱟ ᱵᱟᱝ ᱛᱟᱦᱮᱱ ᱠᱟᱱᱟ ᱟᱸᱡᱚᱢᱚᱜ ᱠᱟᱱᱟ ᱥᱮ ᱜᱚᱝᱠᱮ
ᱦᱳᱭ ᱜᱚᱝᱠᱮ ᱟᱸᱡᱚᱢᱚᱜ ᱠᱟᱱ ᱜᱮᱭᱟ ᱟᱫᱚ ᱚᱱᱟᱜᱮ ᱡᱮ ᱡᱟᱦᱟᱸᱢ ᱞᱟᱹᱭᱮᱫ ᱠᱟᱱᱟ ᱚᱱᱟ ᱟᱸᱡᱚᱢ ᱦᱩᱭᱩᱜ ᱠᱟᱱ ᱛᱟᱦᱮᱱᱟ
ᱦᱩᱸ
ᱥᱮ ᱱᱤᱡᱮ ᱦᱚᱸ ᱯᱟᱲᱦᱟᱣ ᱫᱚ ᱦᱩᱭᱩᱜ ᱠᱟᱱ ᱜᱮᱭᱟ ᱢᱮᱱᱠᱷᱟᱱ ᱚᱱᱟ ᱜᱟᱭᱟᱱ ᱫᱷᱟᱣᱟᱜ ᱢᱮᱱᱠᱷᱟᱱ ᱟᱹᱨᱤ ᱯᱟᱨᱦᱟᱣ ᱛᱤᱭᱳᱚᱜᱼᱟ ᱯᱟᱞᱮᱱ
ᱟᱪᱪᱷᱟ ᱟᱪᱪᱷᱟ
ᱟᱫᱚ ᱚᱠᱛᱚ ᱦᱩᱭ ᱞᱮᱱᱠᱷᱟᱱ ᱫᱚ ᱚᱱᱟ ᱦᱚᱸ ᱠᱟᱹᱴᱤᱡ ᱯᱟᱲᱦᱟᱣᱟᱜ ᱦᱩᱭᱩᱜᱼᱟ ᱥᱮ ᱚᱱᱟ ᱦᱚᱸ ᱠᱟᱹᱴᱤᱡ ᱵᱟᱰᱟᱭᱚᱜᱼᱟ ᱡᱮ ᱵᱟᱝᱢᱟ ᱚᱠᱟ ᱞᱮᱠᱟ ᱦᱤᱥᱠᱟᱹ ᱦᱩᱞᱩᱝ ᱥᱤᱨᱡᱟᱹᱣᱚᱜ ᱠᱟᱱ ᱛᱟᱵᱚᱱᱟ ᱟᱵᱚ ᱛᱟᱞᱟ ᱠᱚᱨᱮ
ᱦᱳᱭ ᱟᱫᱚ ᱚᱱᱮ ᱚᱱᱠᱟ ᱠᱷᱟᱛᱤᱨ ᱚᱱᱮ ᱡᱩᱫᱤ ᱢᱟ ᱟᱵᱚ ᱦᱚᱲᱢᱚ ᱵᱚᱱ ᱥᱟᱸᱜᱮᱪᱟᱞᱟᱜ ᱠᱟᱱᱟ ᱦᱟᱥᱟ ᱡᱟᱭᱜᱟ ᱛᱚ ᱵᱟᱝ ᱥᱟᱸᱜᱮᱜ ᱠᱟᱱᱟ ᱚᱱᱟ ᱢᱟ ᱚᱱᱟᱜᱮ ᱛᱟᱦᱮᱸᱱ ᱠᱟᱱ ᱛᱟᱵᱚᱱᱟ ᱟᱫᱚ ᱚᱱᱟᱜᱮ ᱟᱲᱮ ᱟᱲᱮᱛᱮ ᱟᱲᱮ ᱟᱲᱮᱛᱮ ᱢᱤᱫ ᱚᱛᱚ ᱧᱮᱞᱚᱜ ᱠᱟᱱᱟ ᱡᱮ ᱱᱟᱦᱮᱞ ᱟᱹᱪᱩᱨᱚᱜ ᱞᱮᱠᱟ ᱦᱚᱸ ᱟᱨᱮ ᱵᱟᱝ ᱢᱟᱱᱮ ᱡᱟᱭᱜᱟ ᱵᱟᱝ ᱛᱟᱦᱮᱱ ᱠᱟᱱᱟ
ᱟᱪᱪᱷᱟ
ᱦᱩᱸ
ᱛᱟᱦᱚᱞᱮ ᱟᱹᱰᱤ ᱥᱚᱨᱮᱥ ᱜᱟᱭᱟᱱ ᱠᱟᱱ ᱜᱮᱭᱟ ᱥᱮ ᱚᱱᱟ ᱛᱮᱱ ᱛᱟᱞᱟᱛᱮ ᱟᱹᱰᱤ ᱱᱟᱯᱟᱭ ᱢᱤᱫᱴᱮᱱ ᱦᱩᱫᱤᱥ ᱜᱮᱭ ᱪᱟᱞ ᱟᱠᱟᱫ ᱵᱚᱱᱟ
ᱦᱳᱭ ᱦᱳᱭ ᱡᱮ ᱦᱚᱲ ᱜᱮᱵᱚᱱ ᱦᱚᱲ ᱢᱟᱱᱢᱤ ᱜᱮᱵᱚᱱ ᱥᱟᱸᱜᱮᱜᱼᱟ ᱦᱟᱥᱟ ᱡᱟᱭᱜᱟ ᱫᱚ ᱚᱱᱠᱟ ᱜᱮ ᱛᱟᱦᱮᱸᱱᱟ
ᱟᱫᱚ ᱚᱱᱟ ᱜᱮᱛᱚ ᱧᱮᱞᱚᱜᱚᱜ ᱠᱟᱱᱟ ᱡᱮ ᱵᱟᱝᱢᱟ ᱱᱤᱡᱮᱨᱟᱜ ᱢᱟᱱᱮ ᱢᱤᱫᱴᱮᱱ ᱜᱸᱷᱟᱨᱚᱸᱡᱽ ᱠᱷᱚᱱᱟᱜ ᱜᱮ ᱡᱩᱫᱤ ᱜᱸᱷᱟᱨᱚᱸᱡᱽ ᱨᱮᱜᱮ ᱡᱩᱫᱤ ᱚᱱᱠᱟ ᱦᱤᱸᱥᱠᱟᱹ ᱦᱩᱞᱩᱝ ᱛᱟᱦᱮᱱᱟ
ᱦᱩᱸ
ᱥᱮ ᱦᱚᱲ ᱪᱮᱛᱟᱱ ᱨᱮ ᱚᱱᱠᱟ ᱜᱚᱲᱚ ᱜᱚᱯᱚᱲᱚ ᱥᱟᱹᱜᱟᱹᱭ ᱵᱟᱝ ᱛᱟᱦᱮᱱᱟ ᱮᱸᱰᱮ ᱠᱷᱟᱱ ᱵᱟᱨᱨᱮ ᱨᱮᱱ ᱢᱟᱹᱱᱢᱤ ᱠᱚ ᱥᱮ ᱟᱛᱩᱨ ᱨᱮᱱ ᱮᱴᱟᱜ ᱦᱚᱲ ᱥᱟᱶᱛᱮ ᱚᱱᱠᱟᱞᱮ ᱞᱮᱠᱟ ᱥᱟᱹᱜᱟᱹᱭ ᱪᱤᱠᱟᱹᱛᱮ ᱛᱮᱭᱟᱨᱚᱜᱼᱟ᱾
ᱦᱳᱭ ᱜᱚᱢᱠᱮ, ᱟᱫᱚ ᱜᱚᱢᱠᱮ ᱚᱱᱟ ᱫᱚ, ᱵᱤᱥᱮᱥ ᱠᱟᱭᱛᱮ ᱟᱛᱳ ᱚᱲᱟᱜ ᱨᱮ ᱛᱟᱦᱮᱸ ᱠᱟᱛᱮ ᱱᱤᱛᱚᱜ ᱦᱚᱸ ᱚᱱᱟ ᱡᱤᱱᱤᱥᱴᱟ ᱵᱟᱝᱠᱚ ᱵᱩᱡ ᱛᱤᱭ ᱫᱟᱲᱮᱭᱟᱜ ᱚᱱᱟ᱾ ᱵᱟᱝᱠᱚ ᱵᱩᱡ ᱛᱤᱭᱟᱹᱜ ᱫᱟᱲᱮᱭᱟ ᱛᱟᱵᱚᱱ ᱠᱟᱱᱟ᱾ ᱡᱮ ᱟᱵᱚ ᱫᱚ ᱟᱵᱚ ᱞᱮᱠᱟ ᱞᱮᱠᱟᱛᱮᱜᱮ ᱛᱟᱦᱮᱸ ᱞᱟᱜᱟᱣ ᱟᱵᱚᱱᱟ ᱾ ᱟᱫᱚ ᱚᱱᱟ ᱨᱮᱜᱮ ᱦᱟᱹᱱᱤ ᱦᱤᱥᱟᱹᱞᱤᱭᱟᱹ ᱱᱩᱭ ᱦᱤᱥᱞᱤᱭᱟᱹ ᱛᱮᱫ ᱜᱮ ᱱᱩᱭ ᱥᱟᱞᱟᱜ ᱦᱟᱹᱱᱤ ᱵᱟᱝ ᱨᱚᱲ ᱮᱟᱭ ᱦᱟᱹᱱᱤ ᱥᱟᱞᱟᱜ ᱱᱩᱭᱭ ᱵᱟᱝ ᱨᱚᱲ ᱮᱫᱟᱭ ᱚᱱᱠᱟ ᱛᱮᱜᱮ ᱪᱟᱞᱟᱜ ᱠᱟᱱᱟ᱾
ᱚᱱᱠᱟ ᱫᱚ ᱧᱮᱞᱚᱜᱚᱜ ᱠᱟᱱ ᱜᱮᱭᱟ ᱥᱮ ᱟᱯᱱᱟᱨᱟᱜ ᱟᱛᱳ ᱠᱚᱨᱮ ᱦᱚᱸ ᱚᱱᱠᱟ ᱫᱚ ᱢᱮᱱᱟᱜ ᱟᱠᱟᱫ ᱜᱮᱭᱟ᱾
ᱦᱩᱸ
ᱚᱱᱟ ᱦᱚᱸ ᱵᱟᱝᱠᱚ ᱵᱩᱡᱷᱟᱹᱣᱟ ᱡᱮ ᱵᱟᱝᱢᱟ ᱥᱩᱛᱩᱜ ᱥᱩᱢᱩᱝ ᱢᱤᱫᱴᱮᱱ ᱜᱮ ᱡᱤᱣᱤ ᱛᱟᱵᱚᱱ᱾ ᱢᱤᱞᱟᱹ ᱢᱤᱥᱟᱹ ᱠᱟᱛᱮ ᱦᱚᱲ ᱥᱟᱶ ᱜᱚᱲᱚ ᱜᱚᱯᱚᱲᱚ ᱠᱟᱛᱮ ᱢᱤᱫ ᱥᱚᱸᱜᱮ ᱛᱮ ᱢᱚᱡᱽ ᱛᱮᱵᱚᱱ ᱛᱟᱦᱮᱸᱱᱟ
ᱦᱳᱭ ᱦᱳᱭ ᱦᱳᱭ
ᱚᱱᱟ ᱨᱮᱦᱚᱸ ᱛᱤᱱᱟᱹᱜ ᱠᱟᱹᱭᱡᱟᱹ ᱠᱷᱟᱹᱯᱟᱹᱨᱤ ᱦᱤᱥᱠᱟᱹ ᱦᱩᱞᱟᱹᱝ ᱠᱟᱛᱮ ᱢᱚᱱᱮ ᱠᱚ ᱯᱮᱨᱮᱡ ᱫᱚᱦᱚ ᱠᱟᱛᱟᱣ ᱠᱟᱱᱟ
ᱦᱳᱭ ᱜᱚᱢᱠᱮ ᱮᱠᱟᱞ ᱟᱨᱦᱚᱸ ᱜᱚᱢᱠᱮ ᱚᱱᱠᱟ ᱞᱮᱠᱟ ᱧᱮᱞᱚᱜᱚᱜ ᱠᱟᱱᱟ᱾ ᱠᱟᱹᱴᱤᱡ ᱡᱩᱫᱤ ᱡᱟᱦᱟᱸᱭ ᱚᱲᱟᱜ ᱨᱮᱱ ᱵᱟᱹᱵᱩ ᱠᱟᱹᱴᱤᱡ ᱚᱞᱚᱜ ᱯᱟᱲᱦᱟᱜ ᱥᱟᱞᱟᱜ ᱡᱚᱯᱲᱟᱣ ᱢᱮᱱᱟᱭᱟ᱾ ᱥᱮ ᱠᱟᱹᱴᱤᱡ ᱵᱟᱭᱨᱮ ᱨᱮ ᱪᱟᱞᱟᱜ ᱠᱟᱛᱮ ᱚᱞᱚᱜ ᱯᱟᱲᱦᱟᱜ ᱠᱟᱱᱟᱭ᱾
ᱦᱚᱭ
ᱤᱸᱱᱟᱹᱠᱷᱟᱱ ᱛᱚ ᱟᱨᱦᱚᱸ ᱟᱹᱰᱤ ᱵᱮᱯᱟᱨ᱾ ᱡᱩᱫᱤ ᱥᱤᱢ ᱥᱩᱠᱨᱤ ᱛᱟᱦᱮᱸ ᱠᱚ ᱛᱮ ᱛᱟᱦᱮᱸᱱᱟ ᱠᱚ᱾ ᱟᱠᱚ ᱥᱮᱫ ᱠᱚ ᱪᱟᱞᱟᱣ ᱞᱮᱱᱠᱷᱟᱱ ᱫᱷᱤᱨᱤ ᱛᱮᱠᱚ ᱪᱟᱯᱟᱜ ᱠᱚᱣᱟ ᱥᱮ ᱫᱟᱞ ᱨᱟᱹᱯᱩᱫ ᱠᱚᱣᱟ ᱠᱚ ᱥᱮ ᱜᱚᱡ ᱦᱚᱸᱠᱚ ᱜᱚᱡ ᱮᱫ ᱠᱚᱣᱟ ᱚᱱᱮ ᱚᱱᱠᱟ ᱦᱚᱸ ᱧᱮᱞᱚᱜᱚᱜ ᱠᱟᱱᱟ᱾
ᱟᱫᱚ ᱚᱱᱠᱟ ᱧᱮᱞ ᱞᱮᱱᱠᱟᱱᱡ ᱛᱚ ᱚᱱᱟ ᱠᱚ ᱤᱫᱤ ᱠᱟᱛᱮᱜ ᱢᱟ ᱟᱨᱚ ᱡᱟᱹᱥᱛᱤ ᱚᱱᱟ ᱠᱟᱹᱟᱭᱡᱟᱹ ᱠᱷᱟᱹᱯᱟᱹᱨᱤ ᱫᱚ ᱥᱤᱨᱡᱟᱹᱣ ᱤᱫᱤᱜᱼᱟ᱾
ᱦᱩᱸᱻᱦᱩᱸ
ᱢᱤᱫ ᱠᱟᱹᱴᱤᱡ ᱡᱩᱫᱤ ᱥᱮᱱ ᱱᱟᱭ ᱡᱤᱱᱤᱥ ᱡᱟᱲᱟ ᱫᱚ ᱠᱟᱛᱷᱟ ᱠᱚᱫᱚ ᱠᱚ ᱚᱱᱠᱟ ᱞᱮᱠᱟ ᱫᱚ ᱵᱟᱠᱚ ᱵᱩᱡᱷᱟᱹᱣᱟ ᱡᱮ ᱵᱟᱝᱢᱟ ᱦᱚᱲ ᱫᱚ ᱵᱟᱝ ᱠᱟᱱᱟᱭ᱾ ᱵᱟᱝ ᱢᱮᱛᱟᱭ ᱠᱷᱟᱡ ᱥᱮ ᱟᱞᱚᱢ ᱥᱮᱱᱚᱜ ᱵᱟᱝᱮ ᱵᱩᱡᱷᱟᱹᱣᱟ᱾
ᱦᱩᱸ
ᱟᱫᱚ ᱚᱱᱠᱟ ᱤᱫᱤ ᱠᱟᱛᱮᱫ ᱜᱮ ᱟᱵᱚᱣᱟᱜᱼᱼ ᱡᱟᱦᱟᱸ ᱛᱤᱱᱟᱹᱜ ᱢᱤᱫᱴᱮᱱ ᱜᱚᱲᱚ ᱜᱚᱯᱚᱲᱚ ᱛᱮ ᱡᱟᱦᱟᱸ ᱛᱟᱦᱮᱸᱱᱟ ᱢᱤᱫ ᱥᱟᱶᱛᱮᱼᱼ ᱚᱱᱟᱜᱮ ᱫᱤᱱᱟᱹᱢ ᱫᱤᱱ ᱟᱫᱚ ᱵᱟᱝ ᱧᱮᱞᱚᱜᱚᱜ ᱠᱟᱱᱟ᱾
ᱦᱳᱭ ᱜᱚᱝᱠᱮ ᱮᱠᱟᱞ᱾ ᱟᱨᱦᱚᱸ ᱚᱱᱠᱟ ᱧᱮᱞᱚᱜᱚᱜ ᱠᱟᱱᱟ ᱟᱵᱚ ᱠᱤᱝᱵᱟ ᱮᱸ ᱦᱚᱭᱛᱚᱼᱼ ᱱᱮᱛᱟᱨ ᱵᱚᱨᱥᱟ ᱫᱤᱱᱼᱼ
ᱦᱳᱭ᱾
ᱵᱚᱨᱥᱟ ᱫᱤᱱ ᱫᱚ ᱵᱟᱝ ᱡᱟᱦᱟᱸ ᱯᱟᱨᱚᱢ ᱦᱮᱡ ᱮᱱᱟ ᱟᱨᱠᱤ ᱫᱷᱚᱨᱚᱱ ᱫᱤᱱ ᱟᱨᱠᱤ ᱦᱩᱲᱩ ᱠᱚ ᱨᱚᱦᱚᱭ ᱦᱩᱭᱩᱜᱼᱼ ᱛᱟᱦᱮᱱᱟ ᱟᱫᱚ ᱦᱳᱲᱳ ᱠᱷᱮᱛ ᱨᱚᱦᱚᱭ ᱦᱚᱸᱼᱼ ᱯᱟᱹᱲᱭᱟᱹ ᱫᱚ ᱵᱟᱝᱠᱚ ᱫᱚᱦᱚᱭ ᱛᱟᱦᱮᱱᱟ ᱡᱮ ᱫᱟᱜ ᱯᱟᱣᱟ ᱞᱟᱹᱜᱤᱫ ᱯᱟᱹᱲᱭᱟᱹ ᱢᱤᱫᱴᱟᱝ ᱥᱩᱵᱤᱫᱷᱟ ᱦᱩᱭᱩᱜ ᱢᱟᱼᱼ ᱟᱫᱚ ᱠᱚ ᱪᱮᱫᱼᱼ ᱪᱤᱠᱟᱹᱭ ᱞᱟᱜᱟᱜ ᱠᱟᱱ ᱛᱟᱦᱮᱱᱟ ᱫᱟᱜ ᱠᱚ ᱤᱫᱤ ᱥᱚᱢᱚᱭ ᱯᱩᱨᱟᱹ ᱡᱷᱚᱛᱚ ᱠᱷᱮᱛ ᱪᱟᱹᱯᱞᱟᱹ ᱵᱷᱟᱥᱟ ᱤᱫᱤ ᱠᱟᱛᱮᱫᱼᱼ ᱫᱟᱜ ᱱᱤᱡᱮᱨᱟᱜ ᱠᱷᱮᱛᱨᱮ ᱧᱟᱢ ᱛᱟᱦᱮᱱᱟᱭ ᱢᱮᱱᱠᱷᱟᱱ ᱛᱤᱦᱤᱧ ᱡᱩᱫᱤ ᱫᱟᱜ ᱮᱢ ᱫᱷᱚᱨᱟᱣ ᱠᱟᱜᱼᱟᱼᱼ ᱦᱳᱭ ᱛᱚ ᱜᱟᱯᱟ ᱵᱟᱝᱠᱷᱟᱱ ᱵᱟᱨ ᱫᱤᱱ ᱯᱚᱨᱮ ᱫᱟᱜ ᱧᱟᱢ ᱛᱟᱦᱮᱱᱟᱭ᱾
ᱚ ᱚᱱᱟ ᱫᱚ ᱧᱮᱞᱚᱜᱚᱜ ᱠᱟᱱᱟ ᱢᱤᱫ ᱞᱮᱠᱟ ᱢᱤᱫ ᱦᱤᱥᱟᱹᱵ ᱛᱮ ᱧᱮᱞ ᱞᱮᱠᱷᱟᱱ ᱫᱚ ᱚᱱᱟ ᱫᱚ ᱢᱚᱱᱮᱨᱮ ᱡᱟᱦᱟᱸᱭᱟᱜ ᱦᱤᱥᱠᱟᱹᱼᱼ ᱛᱟᱦᱮᱱ ᱛᱟᱭᱟ ᱥᱮ ᱡᱟᱦᱟᱸᱭᱟᱜ ᱠᱷᱮᱛ ᱚᱱᱠᱟ ᱦᱟᱥᱟ ᱡᱟᱭᱜᱟ ᱪᱮᱛᱟᱱ ᱨᱮ ᱢᱮᱱᱟᱜ ᱟᱠᱟᱫ ᱛᱟᱭᱟ ᱩᱱᱤᱜᱮ ᱡᱩᱫᱤᱼᱼ ᱡᱩᱫᱤ ᱚᱱᱠᱟ ᱠᱟᱛᱮᱫ ᱫᱚᱦᱚᱭᱮᱫ ᱠᱟᱱᱟᱭ ᱠᱷᱟᱡ ᱫᱚ ᱞᱟᱛᱟᱨ ᱥᱮᱱ ᱫᱚ ᱚᱥᱩᱵᱤᱫᱟ ᱠᱚ ᱯᱟᱲᱟᱜ ᱛᱟᱠᱚ ᱜᱮᱭᱟ᱾
ᱦᱮᱸ᱾
ᱚᱱᱟ ᱡᱟᱦᱟᱸ ᱢᱤᱫᱴᱮᱡ ᱡᱟᱦᱟᱸ ᱚᱱᱟ ᱦᱩᱭᱱᱟ ᱡᱮ ᱵᱟᱝᱢᱟ ᱦᱟᱥᱟ ᱥᱮ ᱠᱷᱮᱛ ᱠᱚᱨᱮ ᱡᱟᱦᱟᱸ ᱫᱚ ᱡᱩᱫᱤᱼᱼ ᱠᱷᱮᱛ ᱨᱮ ᱫᱟᱜ ᱪᱟᱞᱟᱣ ᱞᱟᱹᱜᱤᱫ ᱠᱷᱮᱛ ᱨᱮᱱᱟᱜ ᱢᱤᱫ ᱟᱲᱮ ᱥᱮ ᱯᱟᱥᱴᱟ ᱡᱩᱫᱤ ᱢᱤᱫᱼᱼ ᱱᱟᱞᱟ ᱛᱟᱦᱮᱱᱟ ᱥᱮ ᱚᱱᱟᱛᱮ ᱜᱮ ᱡᱚᱛᱚ ᱫᱟᱜ ᱠᱚ ᱟᱹᱛᱩ ᱥᱮᱱᱚᱜᱼᱟ ᱢᱮᱱᱠᱷᱟᱱ ᱡᱟᱦᱟᱸᱭᱟᱜ ᱫᱚᱨᱠ ᱫᱚᱨᱠᱟᱨᱛᱟᱭ ᱩᱱᱤ ᱚᱸᱰᱮ ᱦᱟᱛᱟᱣ ᱠᱮᱫᱟᱭ ᱟᱨ ᱚᱸᱰᱮ ᱛᱮᱯᱮᱫ ᱠᱮᱫᱟᱭ ᱦᱮᱸ ᱥᱮ ᱵᱟᱝ᱾
ᱟᱫᱚ ᱵᱟᱝ ᱜᱚᱢᱠᱮ ᱟᱫᱚ ᱠᱷᱮᱛ ᱠᱚᱨᱮ ᱦᱚᱸᱛᱚ ᱢᱤᱫᱴᱟᱝᱼᱼ ᱯᱟᱹᱲᱭᱟᱹ ᱫᱚ ᱫᱚᱦᱚ ᱫᱚᱨᱠᱟᱨ ᱠᱟᱱ ᱛᱟᱵᱚᱱᱟ ᱡᱷᱚᱛᱚ ᱠᱚᱜᱮ ᱫᱟᱜ ᱪᱟᱞᱟᱣ ᱞᱟᱹᱜᱤᱫ ᱦᱚᱭᱛᱚ ᱤᱱᱟᱹᱜ ᱠᱷᱮᱛᱼᱼ ᱤᱧ ᱢᱤᱫᱴᱟᱝ ᱯᱟᱹᱲᱭᱟᱹ ᱫᱚᱦᱚ ᱠᱟᱫᱟ ᱪᱮᱫᱟᱜ ᱥᱮ ᱡᱟᱛᱮ ᱮ ᱡᱟᱦᱟᱸᱭ ᱯᱚᱨᱮ ᱠᱷᱮᱛᱨᱮ ᱛᱟᱦᱮᱱ ᱛᱟᱭᱟ ᱩᱱᱤ ᱡᱟᱛᱮ ᱫᱟᱜ ᱤᱫᱤ ᱥᱩᱵᱤᱫᱷᱟᱜ ᱛᱟᱭᱢᱟ᱾
ᱦᱳᱭ ᱾ ᱼᱼ ᱟᱫᱚ ᱚᱱᱟ ᱜᱮᱛᱚ ᱡᱩᱫᱤ ᱜᱚᱲᱚ ᱜᱚᱯᱲᱚ ᱜᱮ ᱵᱟᱝ ᱧᱮᱞᱚᱜᱚᱜᱼᱟ ᱟᱵᱚ ᱠᱚ ᱛᱟᱞᱟᱨᱮᱼᱼ ᱮᱸᱰᱮᱠᱷᱟᱱ ᱫᱚ ᱡᱟᱦᱟᱸᱭᱟᱜ ᱵᱟᱝ ᱦᱩᱭᱩᱜ ᱠᱟᱱ ᱛᱟᱭᱟ ᱡᱟᱦᱟᱸᱭᱟᱜ ᱪᱮᱛᱟᱱ ᱨᱮ ᱢᱮᱱᱟᱜ ᱟᱠᱟᱫ ᱛᱟᱭᱟ ᱩᱱᱤ ᱫᱚ ᱢᱚᱡᱽ ᱜᱮᱼᱼ ᱯᱮᱨᱮᱡ ᱠᱚᱜ ᱛᱟᱭᱟ ᱟᱨ ᱛᱟᱭᱚᱢ ᱥᱮᱫ ᱛᱟᱦᱮᱱ ᱛᱟᱭᱟ ᱥᱮ ᱩᱱᱤ ᱫᱚ ᱠᱚᱢ ᱠᱚᱢ ᱛᱟᱭᱚᱢ ᱛᱟᱭᱚᱢ ᱼᱼ ᱛᱮᱲ ᱧᱟᱢᱟ ᱵᱟᱝ ᱥᱮᱼᱼ
ᱦᱳᱭ ᱜᱚᱝᱠᱮ ᱛᱟᱦᱞᱮ ᱟᱯᱮ ᱚᱱᱛᱮ ᱱᱮᱛᱟᱨ ᱢᱟ ᱩᱫᱼᱼ ᱯᱩᱴᱠᱟᱹ ᱥᱤᱡᱤᱱ ᱠᱟᱱᱟ ᱛᱚ ᱩᱫ ᱯᱩᱴᱠᱟᱹ ᱠᱚᱫᱚ ᱯᱮ ᱧᱟᱢ ᱵᱟᱲᱟᱭᱮᱫ ᱠᱚᱜᱮᱭᱟ ᱥᱮ ᱵᱟᱝ?
ᱦᱳᱭ ᱜᱚᱝᱠᱮ ᱟᱞᱮ ᱥᱮᱱ ᱫᱚ ᱵᱤᱨ ᱠᱚ ᱢᱮᱱᱟᱜ ᱟᱠᱟᱫ ᱜᱮᱭᱟ᱾ ᱚᱱᱟᱛᱮ ᱩᱫ ᱯᱩᱴᱠᱟᱹ ᱫᱚ ᱟᱹᱰᱤ ᱥᱟᱸᱜᱮ ᱜᱮ ᱠᱚ ᱧᱟᱢᱚᱜ ᱛᱟᱦᱮᱱ ᱜᱮᱭᱟ᱾
ᱦᱮᱸ᱾
ᱟᱨ ᱚᱱᱟ ᱤᱫᱤ ᱠᱟᱛᱮᱫ ᱞᱟᱹᱭ ᱞᱮᱠᱷᱟᱱ ᱫᱚ ᱜᱚᱝᱠᱮ ᱛᱮᱦᱮᱧ ᱜᱟᱯᱟ ᱫᱚᱼᱼ ᱮᱠᱫᱚᱢ ᱥᱮᱛᱟᱜ ᱵᱷᱳᱨ ᱠᱷᱚᱱᱟᱜ ᱡᱚᱠᱷᱚᱱ ᱜᱮ ᱚᱱᱟ ᱯᱟᱦᱟ ᱯᱩᱦᱩ ᱢᱟᱨᱥᱟᱞ ᱠᱚᱜᱼᱟᱼᱼ
ᱦᱮᱸ ᱦᱮᱸ᱾
ᱩᱱ ᱚᱠᱛᱚ ᱠᱷᱚᱱᱟᱜ ᱜᱮ ᱦᱚᱲ ᱠᱚ ᱧᱮᱞᱚᱜᱼᱟ ᱡᱮ ᱞᱟᱭᱤᱴ ᱠᱟᱛᱮᱫ ᱠᱚ ᱫᱟᱲᱟ ᱵᱟᱲᱟᱭ ᱠᱟᱱᱟ ᱜᱚᱴᱟ ᱵᱤᱨ ᱵᱤᱨ ᱛᱮᱼᱼ
ᱦᱳᱭ ᱜᱚᱝᱠᱮ ᱚᱱᱠᱟᱜᱮ ᱟᱞᱮ ᱱᱚᱛᱮ ᱦᱚᱸ ᱚᱱᱠᱟᱜᱮ᱾ ᱡᱟᱹᱯᱤᱫ ᱠᱩᱠᱢᱩ ᱛᱮᱦᱚᱸ ᱠᱚ ᱞᱟᱹᱭᱮᱫᱼᱟ ᱠᱚ ᱧᱟᱢᱮᱜᱼᱟ ᱠᱚ ᱩᱫ ᱠᱚᱼᱼ ᱢᱟᱱᱮ ᱚᱱᱠᱟ ᱞᱮᱠᱟ ᱢᱤᱫᱴᱟᱝ ᱩᱫ ᱯᱨᱚᱛᱤ ᱢᱤᱫᱴᱟᱝ ᱫᱩᱞᱟᱹᱲ ᱠᱚ ᱛᱮᱭᱟᱨ ᱟᱠᱟᱫᱟ ᱟᱨ ᱢᱤᱫᱴᱟᱝ ᱥᱟᱨ ᱢᱤᱫᱴᱟᱝ ᱯᱚᱨᱤᱵᱚᱨᱛᱚᱱ ᱠᱟᱱᱟ ᱞᱟᱹᱭ ᱟᱠᱚᱼᱼ ᱧᱤᱫᱟᱹ ᱡᱟᱹᱯᱤᱫ ᱠᱩᱠᱢᱩ ᱨᱮᱦᱚᱸ ᱩᱫ ᱠᱚᱞᱮ ᱧᱟᱢ ᱜᱮᱭᱟ᱾ ᱟᱫᱚ ᱚᱠᱚᱭ ᱠᱚᱫᱚ ᱜᱚᱢᱠᱮᱼᱼ ᱴᱚᱨᱪ ᱞᱟᱹᱭᱤᱴ ᱥᱟᱵ ᱠᱟᱛᱮᱫ ᱠᱚ ᱪᱟᱞᱟᱜ ᱜᱮᱭᱟᱼᱼ
ᱚᱱᱟᱜᱮ ᱴᱚᱨᱪ ᱞᱟᱭᱤᱴ ᱟᱨ ᱱᱚᱛᱮ ᱦᱳᱭ ᱜᱚᱝᱠᱮ ᱟᱞᱮ ᱥᱮᱱ ᱦᱚᱸᱠᱚ ᱧᱮᱞᱚᱜ ᱜᱮᱭᱟᱼᱼ ᱡᱮ ᱵᱟᱝᱢᱟ ᱢᱤᱫᱴᱮᱱ ᱡᱟᱦᱟᱸ ᱯᱷᱩᱴᱠᱟᱹ ᱩᱛᱩ ᱥᱮ ᱟᱞᱮ ᱛᱮᱫᱚ ᱞᱮᱴᱚ ᱠᱟᱛᱮᱫ ᱯᱷᱩᱴᱠᱟᱹᱼᱼ ᱡᱚᱢ ᱞᱮᱠᱷᱟᱱ ᱟᱹᱰᱤ ᱡᱟᱹᱥᱛᱤ ᱜᱮ ᱥᱤᱵᱤᱞ ᱟᱠᱟᱫᱤᱧᱟ᱾ ᱟᱫᱚ ᱚᱱᱟ ᱞᱮᱠᱟᱛᱮ ᱤᱧᱫᱚ ᱩᱛᱩ ᱠᱚᱫᱚ ᱵᱟᱹᱧ ᱠᱩᱥᱤᱭᱟᱜ ᱜᱮᱭᱟ ᱥᱮᱼᱼ ᱟᱯᱱᱟᱨ ᱦᱚᱸ ᱡᱚᱠᱷᱚᱱ ᱦᱟᱞᱟᱝ ᱟᱹᱜᱩ ᱦᱩᱭᱩᱜ ᱛᱟᱦᱮᱱᱟ ᱚᱲᱟᱜ ᱠᱚᱨᱮᱜ ᱛᱚ ᱞᱮᱴᱚ ᱠᱟᱛᱮᱫ ᱜᱮ ᱡᱚᱢ ᱦᱩᱭᱩᱜ ᱛᱮ
ᱚ ᱚ ᱛᱟᱦᱚᱞᱮ ᱟᱪᱪᱷᱟ ᱜᱚᱝᱠᱮ ᱛᱟᱦᱚᱞᱮ ᱞᱮᱴᱚ ᱫᱚ ᱚᱠᱟ ᱞᱮᱠᱟ ᱠᱚ ᱞᱮᱴᱚ ᱠᱚᱜᱮᱭᱟ ᱯᱩᱴᱠᱟᱹ ᱫᱚ?
ᱯᱩᱴᱠᱟᱹ ᱞᱮᱴᱚ ᱥᱮ ᱚᱱᱟ ᱞᱟᱦᱟᱨᱮ ᱤᱭᱟᱹ ᱚᱱ ᱠᱚ ᱪᱮᱫ ᱠᱚ ᱢᱮᱱᱟ ᱨᱚᱠᱚᱡ ᱠᱚ ᱞᱮᱴᱚ ᱠᱚᱣᱟ ᱚᱱᱟ ᱫᱚ ᱡᱚᱢ ᱵᱟᱲᱟ ᱠᱟᱜ ᱜᱮᱭᱟᱢ ᱥᱮ?
ᱦᱳᱭ ᱜᱚᱝᱠᱮ ᱨᱚᱠᱚᱡ ᱞᱮᱴᱚ ᱫᱚᱧ ᱡᱚᱢ ᱟᱠᱟᱜᱼᱟ᱾
ᱦᱳᱭ ᱢᱟᱱᱮ ᱯᱩᱴᱠᱟᱹ ᱦᱚᱸ ᱩᱱᱟᱹᱜ ᱴᱟ ᱫᱚ ᱚᱱᱠᱟ ᱞᱮᱠᱟ ᱫᱚ ᱡᱮ ᱵᱟᱝ ᱡᱮ ᱵᱷᱮᱜᱟᱨ ᱢᱤᱫᱴᱮᱡ ᱢᱤᱫᱴᱮᱱ ᱨᱮᱥᱤᱯᱤ ᱥᱮ ᱡᱟᱦᱟᱱᱟᱜ ᱚᱱᱠᱟ ᱢᱮᱱᱟᱜ ᱟᱠᱟᱫᱟ ᱡᱮ ᱚᱱᱠᱟ ᱞᱮᱠᱟ ᱛᱮᱜᱮ ᱞᱮᱴᱚ ᱠᱚ ᱦᱩᱭᱩᱜᱼᱟ ᱚᱱᱠᱟ ᱞᱮᱠᱟ ᱫᱚ ᱵᱟᱹᱱᱩᱜ᱾
ᱟᱪᱪᱷᱟ ᱟᱪᱪᱷᱟ ᱟᱪᱪᱷᱟ᱾
ᱟᱵᱚ ᱡᱟᱦᱟᱸ ᱞᱮᱠᱟ ᱡᱤᱞ ᱠᱚ ᱥᱮ ᱡᱟᱦᱟᱱᱟᱜ ᱤᱭᱟᱹ ᱠᱚᱵᱚ ᱞᱮᱴᱚᱭ ᱜᱮᱭᱟ᱾
ᱦᱮᱸ ᱦᱮᱸ
ᱦᱳᱭ ᱢᱟᱱᱮ ᱯᱨᱚᱥᱮᱥᱴᱟᱜ ᱫᱚ ᱚᱱᱠᱟ ᱞᱮᱠᱟ ᱜᱮ᱾
ᱦᱳᱭ ᱟᱪᱪᱷᱟ ᱟᱪᱪᱷᱟ ᱟᱹᱰᱤ ᱢᱚᱡᱽ ᱜᱮ ᱜᱚᱝᱠᱮ᱾ ᱮᱸ ᱛᱟᱦᱚᱞᱮ ᱠᱷᱟᱱᱟᱜ ᱜᱚᱝᱠᱮ ᱚᱱᱮ ᱚᱝᱠᱟ ᱟᱨ ᱛᱟᱦᱚᱞᱮ ᱟᱢᱫᱚᱢ ᱪᱟᱞᱟᱣ ᱵᱟᱲᱟ ᱟᱠᱟᱱ ᱜᱮᱭᱟ ᱥᱮ ᱵᱟᱝ ᱯᱩᱴᱠᱟᱹ ᱦᱟᱞᱟᱝ ᱫᱚ?
ᱦᱳᱭ ᱜᱚᱝᱠᱮ ᱯᱷᱩᱴᱠᱟᱹ ᱦᱟᱞᱟᱝ ᱫᱚ ᱤᱧ ᱫᱚ ᱚᱱᱠᱟ ᱦᱚᱲ ᱠᱚ ᱞᱮᱠᱟ ᱫᱚ ᱥᱮᱛᱟᱜ ᱵᱷᱳᱨ ᱨᱮᱫᱚ ᱵᱟᱹᱧ ᱥᱮᱱ ᱟᱠᱟᱱᱟ᱾
ᱦᱩᱸ ᱦᱩᱸ
ᱟᱫᱚ ᱚᱱᱠᱟ ᱢᱟᱱᱮ ᱛᱤᱠᱤᱱ ᱵᱮᱲᱟ ᱜᱮ ᱡᱚᱠᱷᱚᱱ ᱜᱩᱯᱤ ᱜᱩᱯᱤ ᱛᱮ ᱟᱫᱚ ᱵᱤᱨ ᱠᱟᱱᱟ ᱥᱮ ᱵᱤᱨ ᱦᱚᱸ ᱢᱟᱨᱟᱝ ᱜᱮᱭᱟ ᱮᱸᱱᱮ ᱠᱷᱟᱱ ᱫᱚ ᱜᱚᱴᱟ ᱫᱩᱱᱭᱟᱹ ᱜᱚᱴᱟ ᱵᱤᱨ ᱨᱮᱱ ᱫᱚ ᱵᱟᱠᱚ ᱯᱟᱸᱡᱟ ᱧᱟᱢ ᱫᱟᱲᱮᱭᱟᱠᱚ ᱠᱟᱱᱟ ᱚᱱᱠᱟ ᱞᱮᱠᱟ ᱫᱚ ᱵᱟᱝ ᱦᱩᱭᱩᱜᱼᱟ ᱡᱮ ᱜᱚᱴᱟ ᱫᱩᱱᱭᱟᱹᱜ ᱜᱮ ᱦᱟᱞᱟᱝ ᱪᱟᱵᱟ ᱠᱮᱫ ᱠᱚᱣᱟᱭ ᱵᱤᱨ ᱨᱮᱱ
ᱵᱟᱝ ᱵᱟᱝ ᱵᱟᱝ
ᱟᱫᱚ ᱚᱱᱟ ᱛᱤᱠᱤᱱ ᱵᱮᱲᱟ ᱠᱚᱜᱮ ᱡᱟ ᱚᱠᱛᱚ ᱧᱟᱢᱚᱜ ᱟᱠᱚ ᱥᱮ ᱯᱟᱸᱡᱟ ᱠᱚ ᱦᱩᱭᱩᱜ ᱜᱮᱭᱟ
ᱦᱩᱸ ᱦᱩᱸ
ᱟᱫᱚ ᱯᱟᱸᱡᱟ ᱞᱮᱠᱚ ᱠᱷᱟᱱ ᱫᱚ ᱢᱤᱫ ᱠᱷᱟᱞᱟᱜ ᱞᱮᱠᱟ ᱫᱚᱠᱚ ᱦᱩᱭᱩᱜ ᱛᱟᱦᱮᱱ ᱜᱮᱭᱟ᱾
ᱦᱳᱭ ᱦᱳᱭ ᱟᱱᱠᱟ
ᱫᱟᱨᱟ ᱫᱟᱨᱟᱛᱮ ᱯᱟᱸᱡᱟ ᱦᱟᱞᱟᱝ ᱦᱩᱭ ᱟᱠᱟᱱᱟ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱚᱠᱟ ᱞᱮᱠᱟ ᱯᱷᱩᱴᱠᱟᱹ ᱠᱚᱫᱚ? ᱟᱯᱮ ᱚᱲᱟᱜ ᱠᱚᱨᱮ ᱞᱟᱜᱤᱫ ᱯᱮ ᱤᱫᱤ ᱠᱚ ᱛᱟᱦᱮᱱᱟ ᱥᱮ ᱠᱤᱨᱤᱧ ᱟᱠᱷᱨᱤᱧ ᱦᱚᱸᱯᱮ ᱤᱫᱤ ᱠᱚᱜᱮᱭᱟ?
ᱵᱟᱝ ᱜᱚᱝᱠᱮ ᱟᱞᱮ ᱫᱚ ᱦᱟᱸᱜ ᱥᱤ ᱫᱚᱞᱮ ᱟᱫᱚ ᱢᱤᱫ ᱪᱷᱳᱴ ᱜᱚᱝᱠᱮ ᱠᱟᱹᱴᱤᱡ ᱱᱚᱜ ᱤᱧ ᱛᱟᱦᱮᱸ ᱠᱟᱱᱟ᱾ ᱦᱳᱭᱥᱮ ᱦᱮᱸ ᱟᱫᱚ ᱵᱩᱰᱤ ᱛᱟᱞᱤᱧ ᱞᱤᱧ ᱪᱟᱞᱟᱜ ᱞᱟᱹᱜᱤᱫ ᱯᱷᱩᱴᱠᱟᱹ ᱦᱟᱞᱟᱝ ᱦᱮᱞᱳ ᱟᱫᱚᱧ ᱢᱮᱛᱟᱭ ᱠᱟᱱᱟ ᱮ ᱵᱩᱰᱤ ᱯᱩᱴᱠᱟᱹ ᱦᱟᱞᱟᱝ ᱫᱚᱧ ᱪᱟᱞᱟᱜ ᱠᱟᱱ ᱪᱟᱞᱟᱜ ᱠᱟᱱ ᱫᱚᱧ ᱥᱟᱵᱚᱞ ᱫᱚ ᱵᱟᱹᱧ ᱤᱫᱤᱭᱟ? ᱟᱫᱚ ᱞᱟᱭ ᱫᱟᱭ ᱮ ᱵᱟᱵᱩ ᱥᱟᱵᱚᱞ ᱪᱤᱠᱟᱭᱟ ᱯᱩᱴᱠᱟᱹ ᱫᱚ ᱵᱟᱹᱧ ᱛᱟᱲᱟᱣ ᱠᱚᱣᱟ᱾ ᱟᱫᱚ ᱞᱟᱹᱭ ᱫᱟᱭ ᱟᱫᱚ ᱫᱚᱢᱮ ᱠᱚ ᱞᱟᱸᱫᱟ ᱫᱚᱢᱮ ᱠᱚ ᱞᱟᱸᱫᱟ ᱟᱫᱤᱧ ᱛᱟᱦᱮᱱᱟ᱾ ᱛᱟᱨᱯᱚᱨᱮ ᱯᱷᱩᱴᱠᱟᱹ ᱯᱷᱩᱴᱠᱟᱹ ᱫᱚ ᱛᱤ ᱛᱮᱦᱚᱸ ᱠᱷᱚᱴᱨᱟ ᱛᱮᱦᱚᱸ ᱠᱚ ᱧᱟᱢᱚᱜ ᱩᱸᱰᱩᱠᱼᱚᱜ ᱜᱮᱭᱟ᱾
ᱟᱫᱚ ᱜᱚᱢᱠᱮ ᱞᱟᱸᱫᱟ ᱞᱮᱠᱟᱱᱟᱜ ᱠᱟᱛᱷᱟ ᱠᱟᱱ ᱜᱮᱭᱟ ᱡᱮ ᱦᱩᱰᱤᱧ ᱨᱮ ᱟᱫᱚ ᱵᱟᱝ ᱵᱟᱲᱟᱭ ᱠᱷᱟᱱ ᱫᱚ ᱠᱟᱹᱴᱤᱡ ᱚᱱᱠᱟ ᱞᱮᱠᱟ ᱠᱟᱛᱷᱟ ᱠᱚ ᱨᱚᱯᱚᱲ ᱦᱩᱭᱩᱜ ᱜᱮᱭᱟ᱾ ᱵᱟᱝ ᱥᱮ?
ᱦᱩᱸ ᱦᱩᱸ ᱟᱫᱚ ᱚᱱᱠᱟ ᱞᱮᱠᱟ ᱵᱟᱲᱟᱭ ᱵᱟᱝ ᱛᱟᱦᱮᱸ ᱠᱟᱱᱟ ᱡᱮ ᱯᱷᱩᱴᱠᱟᱹ ᱫᱚ ᱟᱹᱰᱤ ᱩᱸᱰᱩᱠ ᱠᱚᱜ ᱜᱮᱭᱟ ᱠᱚ ᱠᱟᱹᱴᱤᱡ ᱱᱟᱥᱮᱱᱟᱜ ᱠᱷᱚᱴᱨᱟ ᱠᱚ ᱠᱷᱟᱱ ᱜᱮ ᱧᱟᱢᱚᱜ ᱟᱠᱚ ᱟᱨ ᱤᱧ ᱫᱩᱧ ᱵᱟᱲᱟᱭ ᱛᱮ ᱚᱛ ᱵᱷᱤᱛᱤᱨ ᱨᱮᱠᱚ ᱛᱟᱦᱮᱱᱟ ᱛᱟᱲᱟ ᱩᱸᱰᱩᱠ ᱠᱚ ᱦᱩᱭᱩᱜᱼᱟ᱾ ᱟᱡᱳᱢ ᱮᱫ ᱠᱚᱛᱷᱮᱱᱤᱧ ᱛᱟᱨ ᱡᱳᱱᱱᱳ ᱞᱟᱹᱭᱮᱫᱼᱟ ᱵᱟᱝᱢᱟ ᱵᱩᱰᱤ ᱛᱟᱦᱚᱞᱮ ᱥᱟᱵᱚᱞ ᱫᱚ ᱵᱟᱹᱧ ᱤᱫᱤᱭᱟ?
ᱞᱟᱸᱫᱟ ᱞᱮᱠᱟᱱᱟᱜ ᱠᱟᱛᱷᱟ ᱜᱮ ᱯᱟᱨᱚᱢ ᱠᱟᱱᱟ᱾ ᱟᱪᱪᱷᱟ ᱜᱚᱝᱠᱮ ᱛᱟᱦᱚᱞᱮ ᱚᱠᱛᱚ ᱠᱚ ᱦᱩᱭᱱᱟ ᱟᱭᱢᱟ ᱜᱮ᱾
ᱟᱫᱚ ᱱᱟᱜ ᱠᱷᱟᱱ ᱫᱚᱦᱚᱭ ᱦᱩᱭᱩᱜ ᱠᱟᱱᱟ ᱢᱟ ᱛᱟᱭᱚᱢ ᱫᱟᱨᱟᱢ ᱜᱟᱯᱟᱞᱢᱟᱨᱟᱣ ᱦᱩᱭᱩᱜᱼᱟ᱾
ᱟᱹᱰᱤ ᱜᱟᱱ ᱜᱮ ᱨᱚᱯᱚᱲ ᱦᱩᱭᱱᱟ᱾ ᱮᱻ ᱟᱲᱟᱜ ᱥᱟᱠᱟᱢ ᱯᱩᱴᱠᱟᱹ ᱠᱚ ᱤᱫᱤ ᱠᱟᱛᱮᱫ ᱛᱚ ᱟᱹᱰᱤ ᱵᱷᱟᱜᱮ ᱵᱩᱡᱷᱟᱹᱣ ᱱᱟ ᱛᱚ ᱜᱚᱝᱠᱮ ᱤᱧ ᱯᱟᱦᱴᱟ ᱥᱮᱫ ᱠᱷᱚᱱ ᱟᱹᱰᱤ ᱟᱭᱢᱟ ᱟᱭᱢᱟ ᱥᱟᱨᱦᱟᱣ᱾
ᱦᱳᱭ ᱜᱚᱢᱠᱮ ᱟᱢ ᱦᱚᱸ ᱟᱭᱢᱟ ᱟᱭᱢᱟ ᱥᱟᱨᱦᱟᱣ᱾